ᱦᱮᱸ ᱦᱮᱞᱳ ᱦᱮᱸ ᱡᱚᱦᱟᱨ ᱜᱮ ᱡᱚᱦᱟᱨ ᱜᱮ
ᱵᱮᱥ ᱵᱮᱥ ᱵᱟᱲᱟ ᱜᱮᱛᱚ
ᱦᱮᱸ ᱵᱮᱥ ᱵᱟᱲ ᱜᱮ ᱟᱢ ᱫᱚ ᱚᱠᱟ ᱞᱮᱠᱟ
ᱟᱹᱞᱤᱧ ᱦᱚᱸ ᱵᱮᱥ ᱵᱟᱲᱟᱜ ᱜᱮ ᱚᱲᱟᱜ ᱨᱮᱠᱚ ᱵᱮᱥ ᱵᱟᱲᱟᱜ ᱜᱮᱭᱟ ᱡᱚᱛᱚ ᱜᱮ
ᱚᱲᱟᱜ ᱠᱚᱨᱮ ᱦᱚᱸᱠᱚ ᱵᱮᱥ ᱵᱟᱲᱟ ᱠᱭᱟ ᱦᱚᱭ ᱥᱮ
ᱦᱮᱸ ᱛᱚ ᱜᱚᱝᱠᱮ ᱪᱟᱥ ᱪᱟᱥ ᱠᱟᱹᱢᱤ ᱠᱚ ᱛᱤᱱᱟᱹᱜ ᱫᱷᱟᱵᱤᱡ ᱵᱤᱱ ᱪᱤᱠᱟᱹ ᱠᱮᱫᱟ
ᱪᱟᱥ ᱠᱟᱹᱢᱤ ᱠᱚ ᱟᱹᱰᱤᱴᱟ ᱜᱮ ᱞᱟᱦᱟ ᱤᱫᱤ ᱦᱳᱭᱜᱚᱫ ᱠᱟᱱᱟ ᱦᱮᱸ ᱥᱮ ᱵᱟᱝ ᱫᱚ ᱢᱩᱪᱟᱹᱫ ᱥᱮᱫ ᱦᱤᱡᱩᱜ ᱦᱩᱭᱩᱜ ᱠᱟᱱᱟ ᱢᱚᱱᱮ ᱦᱩᱭᱩᱜ ᱠᱟᱱᱟ ᱞᱚᱜᱚᱱ ᱢᱟᱪᱷᱟ ᱜᱮ ᱨᱟᱠᱟᱵ ᱦᱳᱭᱳᱜᱼᱟ
ᱚ ᱜᱚᱝᱠᱮ ᱪᱟᱥ ᱫᱚ ᱪᱮᱫ ᱛᱮᱵᱮᱱ ᱪᱟᱥᱫᱼᱟ ᱴᱟᱠᱴᱟᱨ ᱛᱮ ᱵᱟᱝ
ᱦᱩᱸ ᱦᱳᱭ ᱦᱳᱭ
ᱚ ᱚᱱᱟᱛᱮ ᱟᱹᱰᱤ ᱞᱚᱜᱚᱱ ᱵᱮᱱ ᱪᱟᱵᱟ ᱠᱮᱜᱼᱟ ᱟᱨᱠᱤ
ᱦᱮᱸ ᱟᱫᱚ ᱪᱟᱵᱟ ᱨᱮᱱᱟᱜ ᱜᱮᱛᱚ ᱫᱟᱜ ᱞᱮᱱᱠᱷᱟᱱ ᱜᱮ ᱠᱷᱮᱛ ᱫᱚ ᱪᱮᱫ ᱠᱟᱱᱟ
ᱦᱩᱸ ᱦᱩᱸ ᱜᱚᱝᱠᱮ ᱟᱞᱮ ᱥᱮᱱᱟᱜ ᱫᱚ ᱫᱩᱠ ᱨᱮᱱᱟᱜ ᱠᱟᱛᱷᱟ ᱠᱟᱱ ᱜᱮᱭᱟ ᱪᱟᱥ ᱜᱮ ᱟᱹᱶᱨᱤᱞᱮ ᱟᱨᱟᱢᱵᱚᱭ ᱫᱚ ᱟᱵᱮᱱ ᱫᱚᱵᱮᱱ ᱞᱟᱹᱭ ᱠᱮᱫᱟ ᱪᱟᱵᱟᱭᱮᱱᱟ
ᱟᱫᱚ ᱢᱤᱱᱤ ᱫᱟᱜ ᱠᱚ ᱛᱟᱦᱮᱸ ᱠᱟᱱᱟ
ᱚ ᱚ ᱚ ᱦᱮᱸ ᱟᱯᱭᱟᱜ ᱫᱚ ᱥᱩᱵᱤᱫᱟ ᱦᱮᱱᱟᱜᱼᱟ ᱛᱟᱦᱞᱮ ᱴᱷᱤᱠ ᱜᱮᱭᱟ ᱜᱚᱝᱠᱮ ᱟᱞᱮᱥᱮᱫ ᱫᱚ ᱥᱮᱨᱢᱟ ᱡᱟᱹᱲᱤ ᱟᱥᱟ ᱛᱚ ᱟ ᱠᱮᱱᱮᱞ ᱫᱟᱜ ᱟᱠᱟ ᱦᱚᱸ ᱱᱤᱛᱚᱜ ᱫᱚ ᱵᱟᱞᱮ ᱧᱟᱢ ᱮᱫᱟ ᱟᱯᱟᱛᱚᱛᱚ
ᱟᱫᱚ ᱦᱮᱸ ᱠᱟᱛᱷᱟ ᱫᱚ ᱠᱟᱱ ᱜᱮᱭᱟ ᱟᱞᱮ ᱢᱟ ᱥᱮᱨᱢᱟ ᱡᱟᱹᱲᱤ ᱛᱚ ᱧᱮᱞᱚᱜᱚᱜ ᱠᱟᱱᱟ ᱚᱱᱚᱲᱚᱞ ᱠᱚ ᱵᱟᱹᱲᱤᱡ ᱤᱫᱤᱜ ᱠᱟᱱ ᱠᱷᱟᱹᱛᱤᱨ ᱛᱮᱜᱮ ᱟᱫᱚ ᱥᱮᱨᱢᱟ ᱡᱟᱹᱲᱤ ᱠᱚᱦᱚᱸ ᱱᱟᱯᱟᱭ ᱧᱚᱜ ᱛᱮ ᱵᱟᱝ ᱦᱳᱭᱳᱜ ᱠᱟᱱᱟ
ᱦᱮᱸ ᱦᱮᱸ ᱦᱮᱸ ᱱᱟ ᱜᱮ ᱜᱚᱝᱠᱟ ᱟᱵᱚ ᱜᱮ ᱡᱟᱹᱱᱤᱡ ᱵᱷᱩᱞ ᱡᱟᱦᱟᱱᱟᱜ ᱜᱟᱞᱛᱤ ᱠᱚᱵᱚᱱ ᱠᱚᱨᱟᱣ ᱟᱠᱟᱫ ᱛᱮ ᱴᱷᱤᱠ ᱴᱷᱟᱠ ᱥᱮᱨᱢᱟ ᱡᱟᱹᱲᱤ ᱠᱚ ᱵᱟᱭ ᱠᱚᱨᱟᱣ ᱟᱵᱚᱱ ᱠᱟᱱᱟ ᱥᱮ ᱪᱮᱫ
ᱴᱷᱤᱠ ᱠᱟᱛᱷᱟ ᱫᱚ ᱠᱟᱱ ᱜᱮᱭᱟ ᱛᱚ ᱵᱟᱝ ᱫᱚ ᱵᱟᱝ ᱩᱱᱤ ᱫᱚ ᱪᱮᱫ ᱞᱮᱠᱟ ᱚᱠᱟ ᱞᱮᱠᱟᱢ ᱫᱚᱦᱚᱭᱮᱭᱟ ᱩᱱᱤ ᱚᱱᱠᱟᱜᱮ ᱟᱡ ᱮ ᱛᱟᱦᱮᱱᱟᱭ ᱦᱮᱸ ᱥᱮ
ᱦᱩᱸ ᱦᱩᱸ ᱦᱩᱸ ᱩᱱᱤ ᱠᱷᱚᱱᱟᱜ ᱛᱚ ᱟᱵᱚ ᱵᱟᱹᱲᱛᱤ ᱵᱚᱱ ᱡᱚᱢ ᱧᱩᱭᱫᱟ ᱛᱚ ᱟᱫᱚ ᱩᱱᱤ ᱫᱚ ᱵᱷᱟᱜᱽ ᱫᱚ ᱵᱟᱭ ᱧᱟᱢᱫᱟ ᱥᱮ ᱪᱮᱫ
ᱦᱳᱭ ᱦᱳᱭ
ᱦᱮᱸ ᱵᱷᱟᱜᱽᱮ ᱧᱟᱢᱮᱫ ᱨᱮᱦᱚᱸ ᱥᱚᱢᱚᱭ ᱨᱮ ᱴᱷᱤᱠ ᱴᱷᱟᱠ ᱫᱚ ᱵᱟᱭ ᱧᱟᱢᱫᱟ ᱡᱟᱹᱱᱤᱡ ᱚᱱᱟᱛᱮ ᱨᱟᱹᱜᱤ ᱟᱹᱲᱤᱥ ᱠᱟᱱᱟ ᱦᱟᱯᱮ ᱛᱟᱦᱞᱮ ᱢᱟᱹᱱᱢᱤ ᱠᱚ ᱠᱟᱹᱴᱤᱡ ᱤᱧ ᱥᱟᱛᱟᱣ ᱞᱮᱠᱚᱜᱮ ᱵᱟᱝ
ᱦᱚᱸ ᱴᱷᱤᱠ ᱮᱠᱵᱟᱨᱮ ᱡᱚᱛᱷᱟᱛ ᱠᱟᱛᱷᱟᱢ ᱞᱟᱹᱭ ᱦᱚᱪᱚ ᱟᱠᱟᱫᱟ
ᱦᱩᱸ ᱦᱩᱸ
ᱛᱟᱨᱯᱚᱨᱮ ᱛᱟᱦᱞᱮ ᱠᱷᱚᱵᱚᱨ ᱠᱚ ᱞᱟᱹᱭ ᱢᱮ ᱟᱪᱪᱷᱟ ᱚᱠᱟ ᱪᱮᱫ ᱥᱟᱛᱟᱢ ᱱᱤᱭᱮ
ᱮᱦ
ᱢᱟᱺᱡᱷᱤ ᱢᱟᱯᱟᱡᱤ ᱢᱟᱺᱡᱷᱤ ᱢᱟᱯᱟᱡᱤ ᱠᱚᱣᱟᱜ ᱥᱮ ᱮᱴᱟᱜ ᱥᱟᱛᱟᱢ ᱞᱟᱹᱭ ᱤᱫᱤ ᱛᱟᱞᱟᱝ ᱢᱮ ᱡᱮ ᱟᱠᱟ ᱞᱮᱠᱟ ᱵᱤᱪᱟᱹᱨ ᱟᱪᱟᱨ ᱨᱮᱱᱟᱜ ᱫᱷᱟᱨᱟ ᱠᱚ ᱦᱳᱭᱛᱳ ᱜᱚᱝᱠᱮ ᱟᱵᱤᱱ ᱫᱚ ᱚᱞ ᱯᱟᱲᱦᱟᱣ ᱫᱚ ᱠᱤᱪᱷᱩ ᱫᱚ ᱦᱳᱭ ᱠᱟᱱ ᱜᱮᱭᱟ ᱛᱚ ᱵᱟᱝ
ᱦᱮᱸ ᱦᱮᱸ ᱠᱤᱪᱷᱩ ᱫᱚ ᱦᱳᱭ ᱠᱟᱱ ᱜᱮᱭᱟ ᱟᱨ ᱜᱚᱝᱠᱮ ᱟᱹᱞᱤᱧ ᱫᱚ ᱢᱟᱱᱮ ᱢᱟᱺᱡᱷᱤ ᱥᱮᱫ ᱫᱚ ᱩᱱᱟᱹᱜ ᱫᱚ ᱵᱟᱹᱞᱤᱧ ᱪᱩᱨᱚᱜ ᱜᱮᱭᱟ ᱟᱨᱠᱤ ᱦᱳᱭᱳᱜ ᱠᱟᱱ ᱜᱮᱭᱟ ᱟᱯᱟᱛᱚ ᱚᱞ ᱯᱟᱲᱦᱟᱣ ᱠᱚ ᱦᱳᱭ ᱪᱟᱞᱟᱜ ᱠᱟᱱ ᱜᱮᱭᱟ ᱟᱫᱚ ᱢᱚᱴᱟᱢᱩᱴᱤ ᱞᱤᱧ ᱵᱟᱲᱟᱭᱟ ᱫᱚᱢᱮ ᱵᱷᱟᱜᱮ ᱵᱟᱹᱞᱤᱧ ᱵᱟᱲᱟᱭ ᱨᱮᱦᱚᱸ
ᱟᱪᱪᱷᱟ ᱟᱪᱪᱷᱟ ᱡᱟᱭᱦᱳᱠ ᱟᱫᱚ ᱚᱞ ᱵᱤᱞ ᱛᱟᱞᱟ ᱠᱚ ᱯᱩᱛᱷᱤ ᱯᱚᱛᱚᱵ ᱜᱟᱢᱟᱢ ᱜᱟᱭᱟᱱ ᱚᱱᱟ ᱯᱩᱛᱷᱤ ᱠᱚ ᱯᱟᱲᱦᱟᱣ ᱵᱟᱲᱟ ᱠᱟᱫᱟ ᱥᱮ ᱵᱟᱝ? ᱥᱟᱱᱛᱟᱲ ᱛᱮᱱᱟᱜ ᱟᱵᱚ ᱟᱪᱪᱷᱟ ᱟᱪᱪᱷᱟ ᱟᱪᱪᱷᱟ ᱡᱟᱭᱦᱳᱠ ᱟᱫᱚ ᱚᱸᱰᱮ ᱡᱟᱦᱟᱸ ᱠᱟᱛᱷᱟ ᱫᱚᱧ ᱨᱟᱠᱟᱵ ᱦᱚᱪᱚᱭᱮᱫᱟ ᱡᱮ ᱱᱚᱜᱼᱚᱭ ᱧᱮᱞᱚᱜᱚᱜ ᱠᱟᱱ ᱛᱟᱦᱮᱸ ᱡᱮ ᱢᱟᱺᱡᱷᱤ ᱟᱹᱨᱤ ᱨᱮᱱᱟᱜ ᱠᱟᱛᱷᱟ, ᱟᱫᱚ ᱚᱱᱟ ᱢᱟᱺᱡᱷᱤ ᱟᱹᱨᱤ ᱠᱟᱛᱷᱟ ᱫᱚ ᱪᱮᱫ ᱞᱮᱠᱟ ᱡᱮ ᱱᱚᱜᱼᱚᱭ ᱮᱻ ᱢᱟᱺᱡᱷᱤ ᱠᱚ ᱡᱚᱛᱷᱟᱛ ᱞᱮᱠᱟᱛᱮ ᱵᱤᱪᱟᱹᱨ ᱦᱚᱸ ᱵᱟᱝᱠᱚ ᱟᱹᱜᱩ ᱠᱟᱫᱟ ᱥᱮ ᱵᱟᱝ ᱚᱠᱚᱭ ᱮᱢ ᱟᱠᱟᱫ ᱠᱚᱣᱟ ᱠᱚ ᱾ ᱱᱚᱝᱠᱟᱱᱟᱜ ᱠᱟᱛᱷᱟ ᱡᱟᱦᱟᱸ ᱚᱱᱚᱞ ᱤᱭᱟᱹ ᱥᱟᱵ ᱨᱟᱠᱟᱵ ᱦᱚᱪᱚ ᱠᱟᱫᱟᱭ ᱟᱫᱚ ᱟᱢ ᱪᱮᱫ ᱞᱮᱠᱟᱢ ᱢᱚᱱᱮᱭᱮᱫᱟ ᱡᱮ ᱱᱚᱣᱟ ᱠᱚᱫᱚ ᱠᱤᱪᱷᱩ ᱨᱤᱭᱮᱞᱤᱥᱴᱤᱠ ᱨᱮᱱᱟᱜ ᱜᱮ ᱱᱚᱣᱟ ᱫᱚ ᱵᱟᱥᱛᱚᱵ ᱡᱤᱭᱚᱱ ᱨᱮᱱᱟᱜ ᱜᱮ ᱠᱤ ᱱᱚᱣᱟ ᱫᱚ ᱟᱭᱟᱜ ᱠᱟᱛᱷᱟᱭ ᱥᱟᱵ ᱨᱟᱠᱟᱵ ᱱᱚᱣᱟ ᱨᱮ
ᱦᱮᱸ ᱴᱷᱤᱠ ᱫᱚ ᱴᱷᱤᱠ ᱜᱮ ᱥᱟᱵ ᱨᱟᱠᱟᱵ ᱦᱚᱪᱚ ᱟᱠᱟᱫᱟᱭ᱾ ᱩᱱᱤ ᱡᱮᱦᱮᱛᱩ ᱩᱱᱤ ᱦᱚᱸᱛᱚ ᱚᱱᱚᱞᱤᱭᱟᱹ ᱠᱟᱱ ᱜᱮᱭᱟ, ᱥᱟᱵ ᱠᱟᱜ ᱵᱮᱱ ᱡᱚᱛᱚ ᱵᱟᱥᱛᱚᱵ ᱡᱤᱵᱚᱱ ᱨᱮ ᱧᱮᱞ ᱠᱟᱛᱮ ᱛᱮᱫ ᱜᱮ ᱩᱱᱤ ᱫᱚ ᱯᱩᱛᱷᱤ ᱠᱚᱫᱚᱭ ᱚᱞ ᱟᱠᱟᱜᱼᱟ ᱥᱮ
ᱟᱪᱪᱷᱟ
ᱦᱩᱸ ᱚᱱᱟ ᱜᱮ ᱟᱨᱠᱤ ᱟᱫᱚ ᱚᱱᱟ ᱜᱮ ᱯᱩᱛᱷᱤ ᱜᱮ ᱴᱷᱤᱠ ᱫᱚ ᱴᱷᱤᱠ ᱜᱮᱭᱟ, ᱟᱫᱚ ᱯᱩᱛᱷᱤ ᱯᱟᱲᱦᱟᱣ ᱠᱟᱛᱮᱫ ᱟᱵᱚ ᱢᱟᱹᱱᱢᱤ ᱵᱟᱥᱛᱚᱵ ᱨᱮ ᱛᱤᱱᱟᱹᱜ ᱵᱚᱱ ᱵᱟᱥᱛᱚᱵ ᱵᱟᱹᱦᱤᱛ ᱫᱟᱲᱮᱭᱟᱜ ᱠᱟᱱᱟ ᱚᱱᱟ ᱩᱯᱚᱨᱮ ᱱᱤᱨᱵᱷᱚᱨᱟᱭ ᱛᱚ᱾
ᱦᱮᱸ ᱟᱫᱚ ᱵᱟᱥᱛᱚᱵ ᱫᱚ ᱵᱟᱥᱛᱚᱵ ᱵᱚᱞ ᱪᱮᱫ ᱞᱮᱠᱟ ᱢᱤᱫᱴᱟᱝ ᱜᱟᱢ ᱠᱟᱹᱱᱦᱤ ᱨᱮᱱᱟᱜ ᱠᱟᱛᱷᱟ ᱜᱮ ᱡᱩᱫᱤᱧ ᱥᱟᱵᱟᱼᱟ᱾ ᱦᱮᱸ ᱥᱮ ᱚᱱᱟ ᱠᱟᱹᱦᱤᱱᱤ ᱨᱮ ᱨᱮᱱᱟᱝ ᱠᱟᱛᱷᱟ ᱨᱮᱭ ᱞᱟᱹᱭ ᱦᱚᱪᱚᱭᱮᱫᱟ ᱡᱮ ᱵᱟᱝᱢᱟ ᱡᱮ ᱱᱚᱜᱼᱚᱭ ᱡᱮ ᱱᱚᱝᱠᱟᱱ ᱠᱟᱛᱷᱟ ᱡᱟᱦᱟᱸ ᱫᱚᱵᱚᱱ ᱢᱮᱛᱟᱜ ᱠᱟᱱ ᱦᱮᱸ ᱢᱤᱫᱴᱟᱝ ᱟᱠᱤᱱ ᱦᱩᱰᱤᱧ ᱢᱟᱪᱷᱷᱟ ᱜᱷᱟᱨᱚᱧᱡᱽ ᱡᱟᱦᱟᱸ ᱫᱚ ᱦᱩᱭᱩᱜ ᱠᱟᱱᱟ ᱨᱮᱸᱜᱮᱡ ᱚᱨᱟᱜ ᱜᱷᱟᱨᱚᱸᱧᱡᱽ ᱩᱱᱠᱤᱱ ᱟᱹᱠᱤᱱ ᱨᱮᱱ ᱯᱮᱭᱟ ᱯᱩᱱᱭᱟ ᱦᱚᱯᱚᱱ ᱠᱚ ᱛᱟᱦᱮᱸ ᱠᱟᱱᱟ ᱦᱮᱸ ᱥᱮ ᱵᱟᱝ ᱯᱮᱭᱟ ᱯᱩᱱᱭᱟ ᱨᱮ ᱦᱚᱯᱚᱱ ᱮᱨᱟ ᱠᱚ ᱛᱟᱦᱮᱸ ᱠᱟᱱᱟ, ᱵᱟᱨᱭᱟ ᱥᱮ ᱯᱮᱭᱟ ᱟᱫᱚ ᱤᱱᱟᱹ ᱛᱟᱭᱚᱢ ᱢᱤᱫᱴᱟᱝ ᱦᱩᱰᱤᱧ ᱦᱩ ᱵᱚᱭᱦᱟ ᱠᱚᱲᱟᱭ ᱛᱟᱦᱮᱸ ᱠᱟᱱ ᱛᱟᱠᱚᱣᱟ ᱟᱫᱚ, ᱩᱱᱠᱤᱱ ᱡᱟᱦᱟᱸ ᱞᱮᱠᱟᱛᱮ ᱠᱚᱥᱴᱚ ᱠᱟ ᱠᱟᱛᱮᱫ ᱠᱤᱱ ᱦᱟᱨᱟ ᱠᱚᱣᱟ ᱟᱨ ᱠᱚᱥᱴᱚ ᱥᱚᱢᱚᱭ ᱪᱮᱫ ᱞᱮᱠᱟ ᱩᱱᱠᱩ ᱦᱩᱰᱤᱧ ᱢᱟᱪᱷᱟ ᱠᱚ ᱛᱟᱦᱮᱱᱟ ᱩᱱᱠᱤᱱ ᱫᱚ ᱵᱤᱨᱠᱤᱱ ᱪᱟᱞᱟᱜᱼᱟ ᱫᱟᱨᱮ ᱢᱟᱜ ᱚᱸᱰᱮ ᱠᱷᱚᱱᱟᱜ ᱩᱱᱠᱤᱱ ᱫᱟᱨᱮ ᱢᱟᱜ ᱟᱹᱜᱩ ᱠᱟᱛᱮ ᱟᱹᱠᱤᱱ ᱥᱟᱦᱟᱱ ᱥᱟᱠᱟᱢ ᱥᱮ ᱥᱟᱦᱟᱱ ᱠᱤᱱ ᱵᱮᱱᱟᱣ ᱞᱟᱹᱜᱤᱫᱼᱟ᱾ ᱚᱱᱟ ᱠᱚ ᱞᱟᱹᱜᱤᱫ ᱛᱮ ᱩᱱᱠᱤᱱ ᱯᱩᱨᱟᱹ ᱯᱷᱚᱨᱮᱥᱴᱟᱨ ᱥᱟᱣ ᱥᱟᱵ ᱦᱚᱪᱚᱜ ᱠᱤᱱ ᱰᱟᱰᱚᱢ ᱠᱤᱱᱟ ᱠᱚ ᱟᱨ ᱰᱟᱰᱚᱢ ᱠᱟᱛᱮᱫ ᱚᱱᱟ ᱡᱟᱦᱟᱸ ᱥᱟᱦᱟᱱ ᱠᱤᱱ ᱟᱹᱜᱩᱭᱮᱫ ᱛᱟᱦᱮᱸᱜ ᱠᱤᱱ ᱜᱚᱜ ᱠᱟᱛᱮᱫ ᱥᱮ ᱫᱤᱯᱤᱞ ᱠᱟᱛᱮᱫ ᱚᱱᱟ ᱫᱚᱵ ᱯᱟᱨᱜᱟᱱᱟ ᱛᱤᱼᱮ ᱯᱷᱚᱨᱮᱥᱴ ᱚᱯᱷᱤᱥᱟᱨ ᱪᱟᱞ ᱟᱠᱚᱣᱟᱭ ᱥᱮ ᱪᱟᱞᱟᱭ ᱟᱠᱼᱠᱚ, ᱟᱨ ᱩᱱᱠᱩ ᱩᱫᱩᱜ ᱮᱱᱟ ᱚᱱᱟ ᱵᱟᱠᱷᱨᱟᱛᱮ ᱡᱚᱢ ᱧᱩ ᱦᱚᱪᱚ ᱠᱚ ᱛᱟᱦᱮᱸᱜ ᱯᱟᱹᱣᱨᱟᱹ ᱠᱚ ᱟᱨ ᱪᱮᱫ ᱠᱚ ᱞᱟᱹᱭᱟ ᱥᱤᱢ ᱡᱤᱞ ᱠᱚ ᱪᱟᱠᱷᱱᱟ ᱠᱚ ᱡᱚᱢ ᱦᱚᱪᱚ ᱦᱚᱪᱚᱭᱮᱫ ᱠᱚ ᱛᱟᱦᱮᱸᱫ ᱟᱫᱚ ᱱᱚᱜᱼᱚ ᱱᱚᱣᱟ ᱡᱟᱦᱟᱸ ᱠᱟᱛᱷᱟ ᱡᱮ ᱱᱚᱝᱠᱟᱱᱟᱜ ᱠᱟᱛᱷᱟ ᱡᱟᱦᱟᱸ ᱞᱮ ᱥᱟᱵ ᱨᱟᱠᱟᱵ ᱦᱚᱪᱚ ᱞᱮᱫᱟᱭ ᱟᱫᱚ ᱤᱧ ᱫᱚ ᱱᱚᱣᱟ ᱠᱟᱛᱷᱟ ᱨᱮᱫᱚᱧ ᱞᱟᱹᱭ ᱦᱚᱪᱚᱭᱮᱫᱟ ᱡᱮ ᱥᱟᱹᱨᱤ ᱜᱮ ᱛᱤᱱᱟᱹᱜ ᱥᱟᱹᱨᱤᱭᱟ ᱛᱤᱱᱟᱹᱜ ᱱᱟᱥᱮᱭᱟ ᱚᱱᱟ ᱠᱟᱛᱷᱟ ᱟᱢ ᱪᱮ ᱮᱢ ᱢᱚᱱᱮᱭᱟ
ᱜᱚᱝᱠᱮ ᱱᱚᱣᱟ ᱫᱚ ᱡᱟᱦᱟᱸᱭᱮ ᱥᱟᱵ ᱨᱟᱠᱟᱵ ᱞᱮᱭᱟ ᱥᱮ ᱱᱤᱦᱟᱹᱛ ᱜᱮ ᱥᱟᱹᱨᱤ ᱠᱟᱛᱷᱟ ᱠᱟᱱ ᱜᱮᱭᱟ ᱵᱟᱥᱛᱚᱵ ᱨᱮᱦᱚᱸ ᱛᱚ ᱚᱱᱠᱟ ᱜᱮ ᱧᱮᱞᱚᱜ ᱠᱟᱱ ᱜᱮᱭᱟ ᱵᱟᱥᱛᱚᱵ ᱨᱮ ᱧᱮᱞ ᱵᱚᱞᱛᱮ ᱟᱵᱮᱱ ᱡᱩᱫᱤ ᱥᱟᱵ ᱠᱷᱟᱜ ᱵᱮᱱ ᱡᱟᱦᱟᱱᱟᱜ ᱚᱝᱠᱟ ᱠᱟᱹᱢᱤ ᱵᱟᱹᱲᱤᱡ ᱵᱮᱱ ᱠᱟᱹᱢᱤ ᱠᱮᱭᱟ ᱟᱵᱮᱱᱟᱜ ᱫᱚ ᱴᱟᱠᱟ ᱯᱚᱭᱥᱟ ᱠᱚ ᱢᱮᱱᱟᱜᱼᱟ ᱱᱤᱛᱚᱜ ᱩᱱ ᱥᱚᱢᱚᱭ ᱫᱚ ᱡᱚᱢ ᱧᱩ ᱛᱮᱜᱮ ᱵᱩᱞᱟᱹᱜ ᱠᱟᱱ ᱛᱟᱦᱮᱸ ᱱᱤᱛᱚᱜ ᱫᱚ ᱥᱟᱵ ᱠᱟᱜ ᱴᱟᱠᱟ ᱯᱚᱭᱥᱟ ᱚᱱᱟ ᱢᱟᱱᱮ ᱯᱚᱨᱤᱵᱚᱨᱛᱚᱱ ᱟᱨᱠᱤ ᱴᱟᱠᱟ ᱯᱚᱭᱥᱟ ᱡᱩᱫᱤ ᱟᱵᱮᱱ ᱵᱟᱹᱲᱤᱡ ᱵᱮᱱ ᱠᱟᱹᱢᱤ ᱠᱟᱜ ᱨᱮᱦᱚ, ᱴᱟᱠᱟ ᱯᱚᱭᱥᱟ ᱡᱩᱫᱤ ᱢᱮᱱᱟᱜ ᱛᱟᱵᱮᱱᱟ ᱚᱱᱠᱟ ᱠᱚ ᱡᱩᱫᱤ ᱵᱮᱱ ᱥᱟᱵ ᱫᱟᱲᱮᱭᱟ ᱠᱚ ᱛᱟᱞᱮ ᱢᱟᱨᱟᱝ ᱵᱟᱹᱲᱤᱡ ᱠᱟᱹᱢᱤ ᱦᱚᱲ ᱦᱚᱸ ᱱᱤᱛᱚᱜ ᱫᱚ ᱵᱟᱭ ᱠᱟᱹᱢᱤᱭ ᱟᱠᱟᱫ ᱵᱟᱹᱲᱤᱡ ᱵᱟᱭ ᱠᱟᱹᱢᱤᱭ ᱠᱟᱜ ᱢᱮᱱᱛᱮᱵᱼᱱ ᱥᱤᱠᱟᱹᱨᱚᱜᱼᱟ ᱟᱨᱠᱤ ᱯᱟᱨ ᱵᱮᱱ ᱧᱟᱢᱟ᱾
ᱦᱩᱸ ᱴᱷᱤᱠ᱾ ᱮᱠᱵᱟᱨᱮ ᱱᱚᱣᱟ ᱦᱚᱸ ᱵᱟᱥᱛᱚᱵ ᱨᱮᱱᱟᱜ ᱠᱟᱛᱷᱟ ᱠᱟᱱ ᱜᱮᱭᱟ ᱥᱮ ᱵᱟᱥᱛᱚᱵ ᱨᱮᱱᱟᱜ ᱥᱟᱶᱛᱮ ᱦᱮᱱᱟᱜ ᱠᱟᱫᱟ᱾ ᱦᱳᱭᱛᱳ ᱟᱵᱚ ᱱᱚᱣᱟ ᱯᱟᱨᱜᱟᱱᱟ ᱠᱟᱛᱷᱟ ᱞᱮᱠᱟᱛᱮ, ᱞᱮᱠᱟᱛᱮ ᱥᱟᱵ ᱟᱠᱟᱫ ᱨᱮᱦᱚᱸᱭ ᱚᱱᱚᱞᱤᱭᱟᱹ ᱫᱚ ᱱᱚᱣᱟ ᱠᱟᱛᱷᱟ ᱫᱚ ᱠᱷᱟᱹᱞᱤ ᱟᱵᱚ ᱥᱟᱱᱛᱟᱲ ᱥᱟᱶᱛᱟ ᱪᱮᱛᱟᱱ ᱠᱟᱛᱷᱟ ᱫᱚ ᱵᱟᱝ ᱞᱟᱹᱭᱟ ᱱᱚᱣᱟ ᱫᱚ ᱥᱟᱱᱟᱢ ᱢᱟᱹᱱᱢᱤᱭᱟᱜ ᱠᱟᱛᱷᱟ ᱨᱮᱱᱟᱜ ᱠᱟᱛᱷᱟ ᱜᱮ ᱱᱚᱣᱟ ᱫᱚ ᱵᱟᱰᱟᱭ ᱧᱟᱢᱚᱜᱚᱜ ᱠᱟᱱᱟ ᱥᱮ
ᱦᱮᱸ ᱦᱮᱸ ᱦᱮᱸ ᱚᱵᱚᱥᱳᱭ ᱚᱵᱚᱥᱳᱭ ᱟᱵᱚ ᱥᱟᱱᱛᱟᱲ ᱥᱚᱢᱟᱡᱽ ᱮᱠᱞᱟ ᱫᱚ ᱵᱟᱝ ᱠᱟᱱᱟ ᱫᱚ ᱥᱟᱱᱟᱢ ᱦᱚᱲᱟᱜ ᱠᱟᱛᱷᱟ ᱠᱟᱱ ᱜᱮᱭᱟ ᱜᱚᱝᱠᱮ
ᱴᱷᱤᱠ ᱟᱪᱪᱷᱟ ᱟᱵᱚ ᱢᱤᱫᱴᱟᱝ ᱢᱟᱱᱣᱟ ᱢᱤᱫᱴᱟᱝ ᱦᱩᱰᱤᱧ ᱢᱟᱪᱷᱟ ᱮᱸᱻ ᱠᱟᱛᱷᱟ ᱨᱮ ᱢᱤᱫᱴᱟᱝ ᱢᱟᱨᱟᱝ ᱮ ᱥᱟᱸᱫᱮᱥᱮ ᱮᱢ ᱦᱚᱪᱚ ᱠᱟᱫᱟᱭ ᱟᱫᱚ ᱚᱸᱰᱮᱱᱟᱜ ᱠᱟᱛᱷᱟ ᱦᱚᱸ ᱱᱟᱥᱮᱧ ᱥᱟᱵ ᱨᱟᱠᱟᱢ ᱟᱢ ᱛᱟᱞᱟᱝᱜᱮ ᱦᱮᱸ ᱥᱮ ᱟᱫᱚ ᱚᱸᱰᱮ ᱫᱚ ᱞᱟᱹᱭ ᱦᱚᱪᱚᱭᱮᱫᱟ ᱥᱮ ᱵᱟᱝ ᱱᱚᱴᱟ ᱢᱤᱫᱴᱟᱝ ᱥᱮᱸᱫᱽᱨᱟ ᱠᱚ ᱥᱮᱱ ᱞᱮᱱ ᱛᱟᱦᱮᱸᱫᱼᱟ ᱦᱮᱸ ᱥᱮ ᱵᱟᱝ
ᱦᱮᱸ
ᱟᱫᱚ ᱵᱚᱱ ᱵᱟᱲᱟᱭ ᱜᱮᱭᱟ ᱡᱮ ᱥᱮᱸᱫᱽᱨᱟ ᱨᱮ ᱧᱮᱞ ᱠᱟᱱᱟ ᱡᱟᱦᱟᱸᱭ ᱜᱮ ᱯᱳᱭᱞᱳ ᱛᱮ ᱩᱱᱤ ᱡᱤᱭᱟᱹᱞᱤ ᱟᱸ ᱡᱚᱥᱮᱭᱟᱭ ᱮᱸᱻ ᱟᱫᱚ ᱩᱱᱤᱜᱮ ᱮ ᱱᱟᱜ ᱠᱷᱟᱱ ᱩᱱᱤᱭᱤᱡ-ᱮ ᱦᱩᱭᱩᱜ-ᱟ ᱢᱮᱱᱛᱮ ᱥᱮ ᱪᱮᱫ
ᱦᱮᱸ ᱦᱮᱸ ᱦᱮᱸ ᱚᱝᱠᱟ ᱜᱮᱵᱚᱱ ᱵᱟᱲᱟᱭᱟ ᱟᱨᱠᱤ
ᱥᱮ ᱩᱱᱤ ᱫᱚ ᱵᱚᱦᱚᱜᱼᱮ ᱧᱟᱢᱟᱭ ᱟᱨ ᱫᱤᱛᱤᱭᱚ ᱡᱟᱦᱟᱸᱭ ᱠᱚ ᱡᱮ ᱩᱱᱤ ᱫᱚ ᱱᱚᱝᱠᱟ ᱩᱱᱤ ᱫᱚ ᱚᱝᱠᱟ ᱡᱮᱞ ᱦᱟᱹᱴᱤ ᱦᱟᱹᱴᱤᱧᱚᱜᱼᱟ ᱩᱝᱠᱩ ᱠᱚ ᱜᱚᱡᱮ ᱠᱷᱟᱱ ᱫᱚ ᱟᱫᱚ ᱚᱝᱠᱟ ᱞᱮᱠᱟᱨᱮ ᱚᱱᱟ ᱜᱟᱢᱟᱢ ᱠᱟᱹᱦᱱᱤ ᱨᱮᱫᱚ ᱛᱚ, ᱢᱤᱫᱴᱟᱝ ᱟᱛᱳ ᱨᱮᱱᱟᱜ ᱜᱟ ᱪᱤᱛᱟᱹᱨ ᱨᱮ ᱥᱟᱵ ᱨᱟᱠᱟᱵ ᱟᱸᱠᱟᱣ ᱦᱚᱪᱚ ᱠᱟᱫᱟᱭ ᱡᱮ ᱱᱤᱭᱟᱹ ᱩᱝᱠᱩ ᱵᱟᱨᱭᱟ ᱟᱹᱛᱩ ᱛᱮᱠᱚ ᱪᱟᱞᱟᱣ ᱞᱮᱱ ᱛᱟᱦᱮᱸᱜ ᱥᱮᱸᱫᱽᱨᱟ ᱟᱫᱚ ᱥᱮᱸᱫᱽᱨᱟ ᱥᱮᱸᱫᱽᱨᱟ ᱛᱮ ᱟᱫᱚ ᱢᱤᱫᱴᱟᱝ ᱪᱮᱫ ᱠᱚ ᱞᱟᱹᱭᱟ ᱠᱩᱞᱟᱹᱭ ᱠᱚ ᱜᱚᱡ ᱠᱮᱫᱮᱭᱟ ᱦᱮᱸᱥᱮ ᱵᱟᱝ ᱜᱚᱡ ᱠᱮᱫ ᱠᱷᱟᱱ ᱦᱟᱱᱤ ᱞᱟᱹᱭᱫᱟᱭ ᱤᱧᱤᱧ ᱜᱚᱡ ᱠᱮᱫᱮᱭᱟ ᱱᱩᱭ ᱞᱟᱹᱭᱫᱟᱭ ᱤᱧᱤᱧ ᱜᱚᱡ ᱠᱟᱫᱮᱭᱟ ᱦᱮᱸ ᱥᱮ ᱵᱟᱝ
ᱦᱮᱸ ᱦᱮᱸ
ᱚᱱᱟ ᱛᱟᱞᱟᱨᱮ ᱚᱱᱮ ᱢᱤᱫᱴᱟᱝ ᱠᱟᱹᱭᱡᱟᱹ ᱠᱷᱟᱹᱯᱟᱹᱨᱤ ᱨᱟᱠᱟᱵ ᱮᱱᱟ ᱦᱮᱸ ᱥᱮ ᱵᱟᱝ ᱚᱱᱟ ᱠᱟᱹᱭᱡᱟᱹ ᱠᱷᱟᱹᱯᱟᱹᱨᱤ ᱠᱷᱟᱹᱯᱟᱹᱨᱤ ᱨᱟᱠᱟᱵ ᱠᱷᱟᱹᱛᱤᱨ ᱛᱮ ᱢᱟᱱᱮ ᱠᱩᱞᱟᱹᱭ ᱢᱟ ᱚᱠᱚᱭ ᱦᱚᱸ ᱡᱚᱢ ᱵᱟᱠᱚ ᱧᱟᱢ ᱞᱮᱫ ᱵᱩᱥᱩᱵ ᱯᱟᱞᱳᱭ ᱫᱚ ᱥᱮᱭᱟ ᱨᱮ ᱥᱮᱭᱟᱱᱟ ᱦᱮᱸ ᱥᱮ ᱵᱟᱝ ᱟᱹᱛᱳ ᱫᱩᱲᱩᱵ ᱵᱤᱪᱟᱹᱨ ᱠᱚᱠᱚ ᱠᱚᱨᱟᱣ ᱞᱟᱹᱜᱤᱫᱚᱜ ᱨᱮᱱᱟᱜ ᱠᱚ ᱨᱤᱠᱟᱹ ᱠᱮᱫᱟ ᱠᱩᱨᱩᱢᱩᱴᱩ ᱠᱮᱫᱟ ᱠᱚ ᱢᱮᱱᱠᱷᱟᱱ ᱜᱚᱞᱯᱷᱚ ᱜᱚᱞᱯᱷᱚ ᱛᱮᱜᱮ ᱜᱚᱞᱯᱷᱚ ᱠᱚ ᱮᱛᱚᱦᱚᱵ ᱞᱮᱫᱟ ᱠᱚ ᱦᱮᱸ ᱥᱮ ᱵᱟᱝ ᱚᱱᱟ ᱵᱤᱪᱟᱹᱨ ᱨᱮ ᱜᱚᱞᱯᱚ ᱮᱛᱚᱦᱚᱵ ᱠᱟᱛᱮᱫ ᱪᱮᱫ ᱠᱚ ᱪᱤᱠᱟᱹ ᱠᱮᱫᱟ ᱩᱱᱠᱩ ᱚᱸᱰᱮ ᱠᱟᱹᱭᱡᱟᱹ ᱠᱷᱟᱹᱯᱟᱹᱨᱤ ᱥᱮᱫ ᱠᱚ ᱪᱟᱞᱟᱣᱱᱟ ᱦᱮᱸ ᱥᱮ ᱵᱟᱝ ᱠᱟᱹᱭᱡᱟᱹ ᱠᱷᱟᱹᱯᱟᱹᱨᱤ ᱥᱮᱫ ᱡᱚᱠᱷᱚᱱ ᱪᱟᱞᱟᱣᱮᱱ ᱛᱟᱠᱚᱣᱟ ᱠᱩᱴᱷᱤᱱ ᱠᱚ ᱫᱟᱞ ᱫᱟᱯᱟᱞ ᱛᱚᱞ ᱛᱚᱯᱚᱞ ᱱᱟᱠᱚ ᱦᱮᱸ ᱥᱮ ᱵᱟᱝ ᱢᱤᱫ ᱵᱟᱨ ᱦᱚᱲ ᱵᱟᱠᱚ ᱦᱳᱭ ᱫᱟᱞ ᱢᱟᱱᱮ ᱠᱷᱚᱲᱫᱟ ᱚᱠᱚᱭ ᱨᱟᱹᱯᱩᱫ ᱦᱮᱸᱥᱮ ᱵᱟᱝ ᱚᱠᱚᱭ ᱠᱮᱣᱟ ᱠᱚ ᱫᱟᱞ ᱪᱷᱟᱲᱟᱣ ᱠᱮᱫ ᱛᱟᱭᱟ ᱱᱚᱜᱼᱚ ᱱᱚᱝᱠᱟ ᱠᱚ ᱛᱟᱯᱟᱢ ᱮᱱᱟ ᱠᱚ ᱦᱮᱸ ᱥᱮ ᱵᱟᱝ
ᱦᱮᱸ
ᱟᱫᱚ ᱱᱚᱸᱰᱮᱱᱟᱜ ᱡᱟᱦᱟᱸ ᱠᱟᱛᱷᱟᱭ ᱥᱟᱵ ᱦᱚᱪᱚ ᱟᱠᱟᱫᱟ ᱡᱮ ᱥᱟᱹᱨᱤᱜᱮ ᱩᱱᱤ ᱦᱩᱰᱤᱧ ᱦᱩᱰᱤᱧ ᱡᱤᱭᱟᱹᱞᱤ ᱠᱷᱟᱹᱛᱤᱨ ᱛᱮ ᱱᱩᱱ ᱢᱟᱨᱟᱝ ᱮᱸᱻ ᱠᱟᱹᱭᱡᱟᱹ ᱠᱷᱟᱹᱯᱟᱹᱨᱤ ᱜᱮ ᱩᱝᱠᱩᱣᱟᱜ ᱡᱚᱛᱷᱟᱛ ᱦᱩᱭ ᱞᱮᱱ ᱛᱟᱠᱚ ᱱᱟᱥᱮ ᱱᱟᱥᱮ ᱞᱟᱹᱭᱟᱱ ᱥᱟᱨᱫᱤᱭᱮᱱ ᱛᱟᱞᱟᱝ
ᱵᱟᱝ ᱵᱟᱝ ᱚᱱᱟ ᱫᱚ ᱠᱟᱹᱭᱡᱟᱹ ᱠᱷᱟᱹᱯᱟᱹᱨᱤ ᱫᱚ ᱜᱚᱜᱠᱮ ᱩᱱᱤ ᱡᱟᱦᱟᱸᱭ ᱠᱚᱨ ᱞᱟᱹᱭ ᱦᱚᱪᱚ ᱠᱟᱜᱼᱟ ᱚᱱᱟ ᱜᱮᱛᱚ ᱵᱟᱥᱛᱚᱵ ᱨᱮ ᱜᱷᱚᱴᱟᱜ ᱠᱟᱱᱟ ᱟᱵᱮᱱ ᱛᱚ ᱡᱟᱦᱟᱱᱟᱜ ᱡᱤᱱᱤᱥ ᱫᱚ ᱠᱟᱹᱭᱡᱟᱹ ᱠᱷᱟᱹᱯᱟᱹᱨᱤ ᱠᱟᱛᱮᱫ ᱫᱚ ᱵᱟᱵᱤᱱ ᱧᱟᱢᱟ ᱚᱱᱟ ᱡᱟᱦᱟᱸ ᱡᱤᱱᱤᱥ ᱵᱮᱱ ᱧᱟᱢ ᱟᱠᱟᱫᱟ ᱢᱤᱫ ᱛᱤᱞᱢᱤᱧ ᱜᱮ ᱡᱩᱫᱤ ᱛᱤᱱ ᱦᱚᱲ ᱫᱚᱵᱤᱱ ᱠᱷᱟᱹᱯᱟᱹᱨᱤᱭᱟ ᱠᱟᱱᱟ ᱚᱱᱟ ᱜᱮ ᱡᱩᱫᱤ ᱦᱟᱹᱴᱤᱧ ᱠᱟᱛᱮ ᱵᱮ ᱧᱟᱢ ᱪᱟᱸᱫᱚ ᱡᱚᱢ ᱫᱟᱲᱮ ᱠᱮᱭᱟ ᱠᱚᱛᱚ ᱠᱤᱱᱛᱩ ᱠᱟᱹᱭᱡᱟᱹ ᱠᱷᱟᱹᱯᱟᱹᱨᱤ ᱠᱟᱛᱮ ᱫᱚ ᱩᱱᱤ ᱦᱚᱸ ᱡᱤᱭᱟᱹᱞᱤ ᱟᱪᱪᱷᱟ ᱡᱟᱸᱦᱟᱱᱟᱜ ᱡᱤᱱᱤᱥ ᱜᱮ ᱢᱩᱪᱟᱹᱫ ᱛᱮ ᱫᱚ ᱧᱮᱞ ᱵᱮᱱ ᱡᱟᱦᱟᱸ ᱡᱟᱦᱟᱸ ᱠᱚ ᱠᱷᱟᱹᱯᱟᱹᱨᱤ ᱠᱟᱱᱟ ᱟᱵᱮᱱ ᱫᱚ ᱚᱠᱚᱭ ᱵᱷᱟᱜᱽ ᱫᱚ ᱵᱟᱵᱮᱱ ᱧᱟᱢ ᱞᱮᱫ ᱡᱟᱦᱟᱸ ᱪᱮᱛᱟᱱ ᱢᱚᱦᱚᱨ ᱨᱮ ᱢᱮᱱᱟᱜ ᱠᱚ ᱩᱱᱠᱩ ᱜᱮᱠᱚ ᱚᱱᱟ ᱫᱚ ᱢᱟᱱᱮ ᱥᱚᱨᱠᱟᱨᱟᱜ ᱜᱮ ᱦᱩᱭᱮᱱ ᱛᱟᱭᱟ ᱚᱝᱠᱟ ᱞᱮᱠᱟ ᱵᱟᱥᱛᱚᱵ ᱜᱷᱚᱴᱚᱱᱟ ᱦᱩᱭᱩᱜ ᱠᱟᱱᱟ ᱛᱚ ᱚᱛᱚᱮᱵ ᱡᱩᱫᱤ ᱚᱱᱟ ᱞᱟᱦᱟᱨᱮ ᱪᱤᱱᱛᱟᱹ ᱵᱷᱟᱵᱽᱱᱟ ᱠᱟᱛᱮᱸᱦᱮ ᱡᱮ ᱡᱟᱦᱟᱸᱭ ᱵᱟᱭ ᱜᱚᱡ ᱠᱟᱛᱮ ᱡᱚᱛᱚ ᱦᱚᱲ ᱜᱮᱛᱚᱵᱚᱱ ᱪᱟᱞᱟᱣ ᱞᱮᱱ ᱛᱟᱦᱞᱮ ᱵᱷᱟᱜᱽ ᱵᱟᱴᱟ ᱠᱟᱛᱮᱫ ᱵᱚᱱ ᱡᱚᱢ ᱠᱟᱜᱼᱟ ᱟᱨᱠᱤ ᱡᱟ ᱩᱰᱟᱹᱝ ᱜᱮ ᱵᱚᱱ ᱧᱟᱢ ᱮᱠᱷᱟᱡ ᱛᱚᱠᱚ ᱡᱚᱢ ᱵᱟᱴᱤ ᱢᱤᱫ ᱵᱟᱨ ᱠᱩᱴᱤ ᱦᱚᱞᱚ ᱠᱚ ᱧᱟᱢ ᱠᱮᱭᱟ ᱥᱮ
ᱚᱱᱠᱟ ᱧᱮᱞᱚᱜᱚᱜ ᱠᱟᱱᱟ ᱠᱟᱛ ᱠᱟᱱ ᱜᱮ ᱟᱨ ᱤᱱᱟᱹ ᱞᱮᱠᱟᱛᱮ ᱚᱸᱰᱮ ᱫᱚ ᱵᱟᱝ ᱡᱟᱦᱟᱸ ᱡᱩᱫᱤ ᱢᱟᱱᱟᱣ ᱦᱚᱪᱚᱭᱮᱭᱟ ᱱᱚᱜᱼᱚᱭ ᱡᱮ ᱚᱱᱟ ᱢᱤᱫᱴᱟᱝ ᱡᱤᱭᱟᱹᱞᱤ ᱞᱟᱹᱭᱠᱷᱟᱱ ᱟᱨ ᱚᱱᱟ ᱠᱷᱟᱹᱛᱤᱨ ᱛᱮ ᱱᱚᱜᱼᱚ ᱱᱚᱝᱠᱟᱱ ᱠᱟᱹᱣᱡᱚ ᱠᱷᱟᱹᱨᱤ ᱛᱮᱭᱟᱨ ᱟᱠᱟᱱᱟ ᱟᱨ ᱚᱱᱠᱟ ᱞᱮᱠᱟ ᱟᱠᱚ ᱦᱚᱲᱢᱚ ᱠᱟᱱ ᱛᱟᱭᱟ ᱡᱟᱦᱟᱸ ᱠᱮᱣᱟ ᱪᱷᱟᱲᱟᱣ ᱟᱠᱟᱱ ᱛᱟᱭᱟ ᱟᱫᱚᱞ ᱩᱱᱠᱩ ᱡᱩᱫᱤ ᱡᱟᱦᱟᱸᱭ ᱵᱟᱭ ᱧᱩ ᱫᱟᱲᱮᱭᱟᱜᱼᱟ ᱛ ᱠᱟᱹᱢᱤ ᱵᱟᱭ ᱫᱟᱲᱮᱭᱟᱜ ᱠᱟᱱᱟ ᱛᱟᱲᱟᱢ ᱵᱟᱭ ᱫᱟᱲᱮᱭᱟᱜ ᱠᱟᱱᱟ ᱱᱚᱜᱼᱚᱭ ᱡᱮ ᱱᱚᱣᱟ ᱦᱩᱰᱤᱧ ᱦᱩᱰᱤᱧ ᱡᱤᱭᱟᱹᱞᱤ ᱠᱟᱛ ᱱᱚ ᱠᱟᱹᱡ ᱠᱚ